ᱨᱚᱲ ᱟᱡᱚᱢᱚᱜ ᱠᱟᱱ ᱛᱟᱞᱤᱧᱟ
ᱦᱳᱭ ᱟᱸᱡᱚᱢᱚᱜ ᱠᱟᱱ ᱛᱟᱵᱮᱱ ᱟᱨ ᱟᱹᱞᱤᱧ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ ᱵᱮᱥ ᱜᱮ
ᱡᱚᱦᱟᱨ ᱜᱮ ᱟᱯᱮ ᱥᱮᱱᱟᱜ ᱦᱚᱭ ᱦᱤᱸᱥᱤᱫ ᱫᱚ ᱚᱠᱟ ᱞᱮᱠᱟ ᱛᱮᱦᱮᱧᱼᱟᱜ ᱫᱚ
ᱦᱚᱭ ᱦᱤᱸᱥᱤᱫ ᱫᱚ ᱵᱷᱟᱸᱜᱮ ᱫᱚ ᱵᱟᱹᱱᱩᱜᱼᱟ ᱢᱚᱴᱟ ᱢᱩᱴᱤ ᱟᱥᱟᱲ ᱵᱚᱸᱜᱟ ᱫᱤᱱ ᱞᱮᱠᱟ ᱞᱟᱹᱭ ᱛᱮᱫᱚ
ᱟᱪᱪᱷᱟ ᱟᱪᱪᱷᱟ
ᱟᱯᱮ ᱥᱮᱱ ᱫᱚ
ᱟᱞᱮ ᱥᱮᱫ ᱫᱚ ᱛᱤᱦᱤᱧ ᱫᱚ ᱦᱟᱸᱜ ᱵᱟᱭ ᱫᱟᱜ ᱟᱠᱟᱜᱼᱟ ᱯᱷᱟᱠᱟ ᱟᱠᱟᱫᱟᱭ ᱟᱫᱚ ᱦᱟᱸᱜ
ᱦ
ᱦᱮᱸ ᱥᱮᱛᱟᱜ ᱠᱷᱚᱱ ᱵᱟᱭ ᱫᱟᱜ ᱠᱟᱜᱟ, ᱫᱚ ᱯᱷᱟᱸᱠᱟ ᱜᱮᱭᱟ ᱾ ᱛᱤᱦᱤᱧᱟ ᱦᱳᱭᱦᱤᱥᱫ ᱫᱚ ᱱᱟᱯᱟᱭ ᱜᱮᱭᱟ ᱾ ᱟᱞᱮᱥᱮᱫ ᱫᱚ ᱦᱟᱜ
ᱚ ᱛᱟᱦᱚᱞᱮ ᱜᱚᱨᱚᱢ ᱠᱟᱱᱟ ᱥᱮ ᱵᱟᱝ ᱛᱚᱵᱮ ᱦᱟᱯᱮᱥᱮᱱ?
ᱦᱮᱸ ᱜᱚᱨᱚᱢ ᱫᱚ ᱜᱚᱨᱚᱢ ᱠᱟᱱᱟ᱾
ᱦᱳᱭ
ᱟᱫᱚ ᱞᱟᱹᱭ ᱫᱟᱠᱚ ᱪᱮᱛᱟ, ᱠᱷᱚᱵᱚᱨᱮ ᱧᱮᱞᱚᱜ ᱠᱟᱱᱟ ᱾ ᱡᱮ ᱫᱟᱜ ᱡᱟᱹᱲᱤ ᱦᱩᱭᱩᱜ ᱢᱟ, ᱦᱩᱭᱩᱜ ᱟ ᱥᱮ ᱪᱮᱫ ᱛᱮᱦᱮᱱ ᱠᱷᱚᱱ ᱾
ᱟᱪᱪᱷᱟ ᱟᱪᱪᱷᱟ ᱦᱩᱭᱳ ᱞᱮᱱᱠᱷᱟᱱ ᱢᱟ ᱱᱟᱯᱟᱭ ᱠᱚᱜ ᱜᱮ ᱠᱟᱨᱚᱱ ᱱᱮᱛᱟᱨ ᱢᱟ ᱪᱟᱥ ᱫᱤᱱ ᱟᱭᱢᱟ ᱦᱚᱲ ᱜᱮ ᱥᱮ ᱟᱭᱢᱟ ᱴᱚᱴᱷᱟ ᱨᱮᱜᱮ ᱚᱱᱟ ᱫᱟᱜ ᱵᱟᱝ ᱛᱮ ᱪᱟᱥ ᱠᱚ ᱵᱟᱝᱠᱚ ᱫᱟᱲᱮᱭᱟᱜ ᱠᱟᱱᱟ᱾
ᱦᱩᱸ ᱦᱩᱸ ᱦᱩᱸ ᱦᱮᱸ ᱟᱹᱰᱤ ᱜᱟᱱ ᱜᱮ ᱦᱚᱲ ᱠᱚᱠᱚ ᱚᱥᱩᱵᱤᱫᱷᱟᱜ ᱠᱟᱱᱟ᱾ ᱠᱚ ᱦᱮᱸᱥ ᱢᱟᱱᱮ ᱯᱨᱚᱛᱮᱠ ᱦᱚᱲ ᱫᱚᱠᱚ ᱨᱚᱦᱚᱭ ᱠᱟᱜᱼᱟ ᱠᱚ ᱟᱹᱰᱤ ᱜᱟᱱ ᱦᱚᱲ ᱫᱚ ᱟᱹᱨᱤ ᱠᱚ ᱨᱚᱦᱚᱭᱟ ᱦᱮᱸ ᱥᱮ
ᱦᱳᱭ ᱦᱳᱭ
ᱟᱫᱚ ᱤᱱᱟᱹ ᱠᱷᱟᱹᱛᱤᱨ ᱢᱟᱱᱮ ᱫᱟᱜ ᱡᱟᱹᱲᱤ ᱞᱮᱠᱷᱟᱱ ᱵᱷᱟᱜ ᱠᱚᱜᱼᱟ᱾
ᱦᱳᱭ
ᱛᱟᱯᱮ ᱥᱮᱱ ᱫᱚ ᱪᱟᱥ ᱵᱟᱥ ᱠᱚ ᱛᱤᱱᱟᱹᱜ ᱜᱟᱱ ᱠᱚ ᱞᱟᱦᱟ ᱠᱮᱫᱼᱟ ᱛᱚᱵᱮ?
ᱢᱟᱱᱮ ᱟᱨᱟᱢᱵᱷᱚ ᱫᱚᱠᱚ ᱟᱨᱟᱢᱵᱚ ᱠᱟᱜ ᱜᱮᱭᱟ ᱦᱟᱸᱜ ᱡᱟᱦᱟᱸᱭ ᱠᱚᱣᱟᱜ ᱫᱟᱜ ᱠᱟᱱᱟ᱾ ᱟᱨ ᱡᱟᱸᱦᱟᱭ ᱠᱚ ᱦᱟᱸᱜ ᱵᱟᱝ ᱫᱟᱜ ᱠᱟᱱ ᱛᱟᱠᱚᱣᱟ ᱟᱫᱚ ᱩᱱᱠᱩ ᱫᱚ ᱦᱟᱸᱜ ᱟᱹᱣᱨᱤ ᱟᱨᱟᱢᱵᱚᱜ ᱛᱟᱠᱚᱣᱟ ᱚᱱᱟ ᱟᱨᱠᱤ ᱟᱨᱢᱵᱚᱭᱟ ᱟᱨ ᱟᱯᱮ ᱥᱮᱫ ᱫᱚ?
ᱦᱮᱸ ᱚᱱᱠᱟ ᱜᱮ ᱟᱞᱮ ᱥᱮᱱᱦᱚ ᱪᱮᱫ ᱤᱧ ᱞᱮᱭᱟ? ᱫᱟᱜ ᱡᱟᱦᱟᱸᱟᱭ ᱞᱟᱦᱟᱛᱮ, ᱫᱟᱜ ᱟᱠᱟᱫᱟ ᱡᱟᱦᱟᱸᱟᱭ ᱠᱚ ᱛᱚᱞᱟ ᱠᱚ ᱦᱟᱨᱟ ᱟᱠᱱᱛᱟᱠᱣᱟ, ᱞᱟᱦᱟᱛᱮ ᱩᱱᱠᱩ ᱫᱚᱠᱚ ᱦᱳᱲᱳ ᱠᱚ ᱨᱚᱦᱚᱭ ᱪᱟᱵᱟ ᱠᱮᱜ-ᱟᱠᱚ ᱾ ᱟᱹᱰᱤᱜᱟᱱ ᱦᱚᱲᱟᱜ ᱜᱮ ᱚᱱᱠᱟ ᱵᱟᱹᱠᱤ ᱢᱮᱱᱟᱜ ᱛᱟᱠᱚᱣᱟ ᱫᱟᱜ ᱡᱟᱹᱲᱤ ᱵᱟᱝ ᱠᱷᱟᱹᱛᱤᱨ ᱵᱟᱠᱚ ᱨᱚᱦᱚᱭ ᱫᱟᱲᱮᱜ ᱠᱟᱱᱟ ᱦᱮᱸᱥᱮ ᱾
ᱟᱪᱪᱷᱟ ᱟᱪᱪᱷᱟ ᱛᱟᱦᱞᱮ ᱞᱟᱹᱭ ᱫᱟᱹᱞᱤᱧ ᱡᱮ ᱟᱵᱤᱱ ᱫᱚ ᱥᱮᱸᱫᱽᱨᱟ ᱠᱚᱫᱚ ᱵᱤᱱ ᱪᱟᱞᱟᱣ ᱵᱟᱲᱟ ᱟᱠᱟᱱᱟ ᱥᱮ ᱵᱟᱝ?
ᱥᱮᱸᱫᱽᱨᱟ ᱠᱚᱫᱚ ᱟᱞᱮ ᱥᱮᱱ ᱫᱚ ᱥᱮᱱᱚᱜ ᱜᱮᱭᱟ ᱠᱚ ᱚᱱᱠᱟ ᱫᱚ ᱵᱟᱝ ᱦᱮᱸᱥᱮ ᱾ ᱢᱟᱱᱮ ᱟᱞᱮ ᱥᱮᱫ ᱚᱱᱠᱟ ᱪᱮᱢᱮᱝ ᱠᱚ ᱜᱳᱲᱳ ᱠᱚ ᱪᱮᱸᱬᱮ ᱛᱟᱯᱚᱨᱮ ᱨᱩᱰᱟᱹ ᱠᱚ ᱦᱮᱸᱥᱮ ᱚᱱᱠᱟ ᱜᱮ ᱥᱮᱸᱫᱽᱨᱟ ᱪᱟᱜ ᱜᱮᱭᱟ ᱡᱟᱦᱟ ᱱᱟᱜ ᱥᱩᱠᱨᱤ ᱥᱮᱸᱫᱽᱨᱟ ᱠᱚ, ᱚᱱᱟ ᱠᱚᱫᱚ ᱵᱟᱞᱮᱪᱟᱜ ᱜᱮᱭᱟ ᱦᱮᱸᱥᱮ, ᱟᱨ ᱵᱤᱨ ᱫᱚ ᱥᱟᱺᱜᱤᱧ ᱠᱟᱛᱮ ᱛᱟᱞᱮᱭᱟ ᱟᱫᱚ ᱱᱤᱭᱟᱹᱛᱮ ᱵᱟᱞᱮ ᱥᱮᱱ ᱵᱟᱲᱟᱜ ᱜᱮᱭᱟ ᱦᱮᱸᱥᱮ ᱾ ᱦᱩᱸ ᱟᱯᱮ ᱥᱮᱱ ᱫᱚ ᱥᱮᱱ ᱵᱮᱲᱟᱜ ᱜᱮᱭᱟ ᱥᱮ ᱵᱟᱝ ᱛᱚᱵᱮ?
ᱟᱞᱮ ᱥᱮᱜ ᱫᱚ ᱟᱫᱚᱬᱟᱞᱮ ᱫᱚ ᱵᱤᱨ ᱫᱤᱥᱚᱢ ᱦᱚᱲ ᱜᱮ ᱠᱟᱱᱟᱞᱮ ᱛᱚ ᱟᱫᱚ ᱦᱟᱸᱜ ᱵᱟᱲᱜᱮ ᱠᱷᱚᱱᱟᱜ ᱜᱮ ᱵᱤᱨᱛᱚ ᱢᱮᱱᱟᱜ ᱟᱠᱟᱫ ᱛᱟᱞᱮᱭᱟ ᱟᱫᱚ ᱠᱩᱞᱟᱹᱭ ᱠᱚ ᱟᱨᱚ ᱮᱢᱟᱱ ᱛᱮᱢᱟᱱ ᱠᱚ ᱚᱱᱠᱟ ᱦᱮᱡ ᱵᱟᱲᱟᱜ ᱜᱮᱭᱟ ᱠᱚ ᱾ ᱟᱫᱚ ᱟᱫᱚ ᱩᱱᱠᱩ ᱠᱚ ᱜᱚᱡ ᱫᱚ ᱦᱟᱸᱜ ᱫᱟᱭᱟ ᱜᱮᱞᱮ ᱟᱹᱭᱠᱟᱹᱶ ᱠᱟ. ᱣ ᱜᱮᱭᱟ ᱾ ᱟᱫᱚ ᱚᱱᱠᱟ ᱥᱮᱸᱫᱽᱨᱟ ᱫᱚ ᱦᱟᱸᱜ ᱵᱟᱝᱠᱚ ᱪᱟᱞᱟᱣ ᱵᱟᱲᱟᱜ ᱜᱮᱭᱟ ᱾
ᱚ ᱛᱟᱦᱚᱞᱮ ᱥᱩᱠᱨᱤ ᱥᱮᱸᱫᱽᱨᱟ ᱠᱚ,
ᱵᱟᱝᱜᱮ ᱟᱫᱚ ᱥᱩᱠᱨᱤ ᱠᱚᱫᱚ ᱵᱟᱝᱞᱮ ᱥᱮᱸᱫᱽᱨᱟ ᱠᱚᱜᱮᱭᱟ ᱾ ᱢᱟᱱᱮ ᱡᱫᱤ ᱟᱞᱮ ᱛᱚᱵᱮ ᱥᱮᱸᱫᱽᱨᱟ ᱠᱚᱫᱚ ᱚᱱᱠᱟ ᱵᱟᱝ ᱦᱩᱭᱩᱜ ᱜᱮᱭᱟ ᱾ ᱵᱚᱲᱚ ᱥᱚᱲᱚ ᱫᱚ ᱟᱞᱮ ᱛᱮᱫᱚ ᱵᱚᱨᱚᱝ ᱩᱱᱠᱩ ᱜᱩᱰᱩ ᱠᱚᱠᱚ ᱥᱮᱸᱫᱽᱨᱟ ᱠᱚᱜᱮ ᱜᱮᱭᱟ ᱾
ᱚᱸ
ᱟᱨ ᱟᱞᱮᱥᱮᱫ ᱫᱚ ᱥᱩᱠᱨᱤ ᱫᱚ ᱦᱟᱸᱜ ᱠᱚ ᱟᱹᱥᱩᱞ ᱠᱟᱠᱚᱣᱟ ᱚᱲᱟᱜ ᱚᱲᱟᱜ ᱾ ᱛᱚ ᱦᱟᱸᱜ ᱚᱱᱟᱛᱮ ᱥᱮᱸᱫᱽᱨᱟ ᱠᱚᱫᱚ ᱵᱟᱝᱠᱚ ᱪᱟᱞᱟᱜ ᱜᱮᱭᱟ ᱾
ᱚ ᱛᱟᱦᱞᱮ ᱵᱤᱨ ᱥᱩᱠᱨᱤ ᱥᱮᱸᱫᱽᱨᱟ ᱫᱚᱠᱚ ᱥᱮᱱᱚᱜ ᱜᱮᱭᱟ ᱵᱟᱝ ᱾
ᱵᱟᱝ ᱜᱮ
ᱟᱞᱮ ᱱᱚᱣᱟ ᱫᱷᱟᱨᱮ ᱢᱟ ᱡᱟᱦᱟᱸ ᱵᱤᱨᱥ ᱠᱚ ᱥᱟᱺᱜᱤᱧ ᱜᱮ ᱛᱟᱞᱮᱭᱟ ᱚᱱᱟ ᱫᱷᱟᱨᱮ ᱠᱚ ᱥᱮᱱᱚᱜ ᱜᱮᱭᱟ ᱠᱚ ᱦᱮᱸ ᱥᱮ᱾ ᱰᱟᱜ ᱠᱚ ᱦᱚᱦᱚ ᱭᱟᱠᱚ ᱢᱤᱜ ᱫᱤᱱ ᱟᱫᱚ ᱱᱚᱝᱠᱟ ᱱᱚᱣᱟ ᱵᱤᱨ ᱥᱮᱸᱫᱽᱨᱟ ᱦᱩᱭᱩᱜᱼᱟ ᱟᱫᱚ ᱥᱟᱱᱟᱢ ᱦᱚᱲᱟᱜ ᱟᱹᱰᱤ ᱥᱟᱺᱜᱤᱧ ᱥᱟᱺᱜᱤᱧ ᱠᱷᱟᱱ ᱦᱚᱲ ᱠᱚ ᱦᱤᱡᱩᱜᱼᱟ᱾ ᱟᱫᱚ ᱥᱩᱠᱨᱤ ᱠᱚ ᱥᱮᱸᱫᱽᱨᱟ ᱠᱚᱣᱟ ᱦᱮᱸ ᱥᱮ᱾
ᱟᱪᱷᱟ
ᱟᱨᱪᱮᱫᱮ ᱞᱟᱹᱭᱟᱠᱚ-ᱼ ᱵᱤᱨ ᱥᱩᱠᱨᱤ ᱡᱚᱢ ᱢᱟᱱᱮ ᱡᱤᱞ ᱴᱟᱜ ᱟᱹᱰᱤ ᱪᱮᱦᱮᱨᱟ ᱥᱤᱵᱤᱞ ᱜᱮ ᱛᱟᱠᱚᱣᱟ ᱟ ᱩᱝᱠᱩ ᱫᱚ ᱡᱚᱢ ᱯᱚᱠᱷ ᱠᱮ ᱦᱚᱸ ᱟᱹᱰᱤ ᱱᱟᱯᱟᱭ ᱠᱟᱱᱟ ᱥᱮ ᱩᱝᱠᱩ ᱫᱚ ᱚᱱᱮ ᱨᱟᱱ ᱫᱷᱟᱨᱮ ᱠᱚᱨᱱᱟ ᱨᱮᱦᱮᱫ ᱠᱚᱠᱚ ᱡᱚᱢ ᱵᱟᱲᱟᱭᱟᱠᱚ ᱛᱚ ᱵᱤᱨ ᱠᱚᱨᱮ ᱵᱤᱨ ᱠᱚᱨᱮᱱᱟᱜ
ᱤᱱᱟ ᱠᱷᱟᱹᱛᱤᱨ
ᱟᱫᱚ ᱚᱱᱟ ᱢᱟ ᱦᱮᱸᱜᱮ ᱥᱤᱵᱤᱞ ᱥᱤᱵᱤᱞ ᱢᱟ ᱥᱤᱵᱤᱞ ᱜᱮ ᱟᱫᱚ ᱟᱫᱚ ᱥᱤᱵᱤᱞ ᱠᱷᱟᱹᱛᱤᱨ ᱫᱚ ᱟᱫᱚ ᱩᱝᱠᱩ ᱦᱚᱸᱵᱚᱱ ᱜᱚᱡ ᱠᱚᱣᱟ ᱚᱱᱟ ᱫᱚ ᱦᱟᱸᱜ ᱩᱪᱤᱛ ᱫᱚ ᱵᱟᱝ ᱠᱟᱱᱟ ᱦᱟᱸᱜ᱾
ᱟᱪᱷᱟ ᱟᱫᱚ ᱡᱩᱫᱤ ᱥᱮᱨᱣᱟ ᱨᱮ ᱢᱮᱱᱟᱜ ᱛᱟᱵᱚᱱ ᱠᱷᱟᱱ ᱟᱫᱚ ᱜᱚᱡ ᱫᱚ ᱦᱩᱭᱩᱜ ᱜᱮᱭᱟ ᱦᱮᱸᱥᱮ ᱚᱱᱟ ᱯᱟᱹᱦᱤᱞ ᱠᱷᱚᱱ ᱚᱜᱠᱟ ᱜᱚᱡ ᱢᱟᱱᱮ ᱦᱮᱸ ᱟᱹᱜᱩ ᱠᱚᱨᱟᱣ ᱟᱹᱜᱩᱭᱮᱜᱼᱟ ᱠᱚ ᱥᱮ ᱦᱮᱸ ᱡᱮᱢᱚᱱ ᱟᱡᱚᱫᱤᱭᱟᱹ ᱵᱩᱨᱩ ᱥᱮᱸᱫᱽᱨᱟ ᱠᱚ ᱦᱚᱦᱚᱭ ᱜᱮᱭᱟ ᱠᱚ ᱦᱮᱸ ᱥᱮ ᱟᱸᱡᱚᱢ ᱵᱟᱲᱟ ᱠᱟᱜ ᱜᱮᱭᱟᱵᱤᱱ ᱛᱚ?
ᱟᱸᱡᱚᱢ ᱫᱚᱞᱤᱧ ᱟᱸᱡᱚᱢ ᱠᱟᱜ ᱜᱮᱭᱟ ᱦᱟᱸᱜ᱾
ᱚ ᱩᱱᱟᱹ ᱠᱷᱟᱛᱤᱨ ᱟᱫᱚ ᱥᱮᱸᱫᱽᱨᱟ ᱠᱚᱫᱚ ᱥᱮᱱᱚᱜ ᱜᱮᱭᱟ ᱠᱚ᱾
ᱟᱪᱷᱟ ᱟᱪᱷᱟ
ᱢᱟᱱᱮ ᱰᱮᱞᱤ ᱫᱚ ᱵᱟᱝ ᱠᱟᱱᱩᱢ ᱜᱩᱰᱩ ᱜᱩᱰᱩ ᱥᱮᱸᱫᱽᱨᱟ ᱞᱮᱠᱟ ᱰᱮᱞᱤ ᱪᱟᱞᱟᱣᱱᱟ ᱟ ᱜᱚᱡ ᱟᱹᱜᱩ ᱠᱮᱜ ᱠᱚᱣᱟᱢ ᱠᱟ ᱫᱚ ᱵᱟᱝ ᱟᱫᱚ ᱢᱤᱜ ᱫᱤᱱ ᱡᱟᱦᱟᱸ ᱛᱤᱥ ᱦᱮᱸᱥᱮ ᱢᱟᱱᱮ ᱵᱚᱪᱷᱚᱨ ᱨᱮ ᱥᱮ ᱥᱮᱨᱢᱟ ᱨᱮ ᱢᱤᱜ ᱫᱤᱱ ᱜᱮ᱾
ᱦᱟᱹᱭ ᱟᱪᱷᱟ ᱦᱚᱜᱼᱚᱭ ᱟᱯᱮ ᱡᱮ ᱚᱱᱟ ᱦᱩᱲᱩ ᱠᱚᱯᱮ ᱪᱟᱥ ᱜᱮᱭᱟ ᱥᱮ?
ᱦᱮᱸ
ᱟᱨ ᱮᱢᱱᱤ ᱛᱮ ᱥᱚᱵᱡᱤ ᱠᱚᱦᱚᱸ ᱯᱮ ᱪᱟᱥ ᱜᱮᱭᱟ ᱛᱟᱦᱞᱮ ᱩᱱᱠᱩ ᱡᱟᱦᱟᱸᱭ ᱵᱤᱨ ᱨᱮ ᱡᱤᱵᱽ ᱡᱤᱭᱟᱹᱞᱤ ᱥᱩᱠ ᱠᱨᱤ ᱥᱮᱱ ᱥᱩᱠᱨᱤ ᱠᱚ ᱟᱨᱦᱚᱸ ᱚᱝᱠᱟ ᱟᱭᱢᱟ ᱡᱤᱵᱽᱡᱤᱭᱟᱹᱞᱤ ᱦᱮᱱᱟᱜ ᱠᱟᱜ ᱠᱚᱣᱟ ᱩᱝᱠᱩ ᱫᱚ ᱚᱱᱟ ᱵᱟᱝᱠᱚ ᱱᱚᱥᱴᱚᱭ ᱛᱟᱯᱮᱜ ᱜᱮᱭᱟ ᱯᱷᱚᱥᱚᱞ ᱠᱚ?
ᱦᱮᱸ ᱱᱚᱥᱴᱚ ᱫᱚ ᱥᱩᱠᱨᱤ ᱫᱚᱠᱚ ᱡᱟᱹᱥᱛᱤ ᱠᱟᱭ ᱛᱮᱠᱚ ᱱᱚᱥᱴᱚ ᱜᱮᱭᱟ ᱦᱮᱸ ᱛᱚ ᱦᱮᱸᱥᱮ᱾
ᱦᱳᱭ
ᱦᱳᱭ ᱟ ᱩᱝᱠᱩ ᱪᱷᱟᱲᱟ ᱫᱚ ᱪᱤᱞᱤ ᱛᱚ ᱵᱟᱹᱱᱩᱜ ᱠᱚᱣᱟ ᱚᱝᱠᱟᱱ ᱫᱚ ᱡᱮ ᱱᱚᱥᱴᱚᱭᱟᱠᱚ᱾
ᱦᱮᱸ
ᱟᱨ ᱛᱟᱞᱮ ᱟᱯᱮ ᱥᱮᱱ ᱫᱚ ᱛᱚᱵᱮ?
ᱟᱞᱮ ᱥᱮᱜ ᱫᱚ ᱦᱟᱸᱜ ᱚᱝᱠᱟ ᱥᱩᱠᱨᱤ ᱠᱚᱫᱚ ᱚᱸ ᱵᱟᱝᱠᱚ ᱦᱤᱡᱩᱜ ᱜᱮᱭᱟ ᱚᱝᱠᱟ᱾ ᱯᱷᱚᱥᱚᱞ ᱱᱚᱥᱴᱚ ᱞᱟᱹᱜᱤᱜ ᱛᱮᱫᱚ ᱟᱫᱚ ᱤᱱᱟ ᱚᱱᱮ ᱤᱱᱟᱹ ᱱᱟᱯᱟᱭ ᱛᱮ ᱟᱫᱚ ᱚᱝᱠᱟ ᱥᱮᱸᱫᱽᱨᱟ ᱦᱚᱸ ᱵᱟᱝᱠᱚ ᱥᱮᱸᱫᱽᱨᱟ ᱠᱚ ᱜᱮᱭᱟ ᱵᱟᱠᱷᱟᱱ ᱫᱚ ᱦᱟᱸᱜ ᱟᱹᱛᱩ ᱦᱚᱲ ᱠᱚ ᱨᱟᱹᱜᱤ ᱜᱚᱜ ᱞᱮᱱᱠᱷᱟᱡ ᱫᱚᱦᱟᱸᱜ ᱠᱚ ᱥᱮᱸᱫᱽᱨᱟ ᱠᱚᱜᱮ ᱜᱮᱭᱟ᱾
ᱚ ᱟᱫᱚ ᱢᱟ ᱟᱞᱮ ᱥᱮᱱ ᱫᱚ ᱵᱤᱨ ᱫᱤᱥᱚᱢ ᱵᱟᱝ ᱠᱟᱱᱟ, ᱠᱤᱱᱛᱩ ᱟᱞᱮ ᱚᱱᱟ ᱫᱷᱟᱨᱮ ᱨᱮᱱ ᱠᱚ ᱟᱱᱟ ᱥᱟᱭᱤᱰ ᱨᱮ ᱚᱱᱛᱮ ᱜᱮ ᱥᱟᱺᱜᱤᱧ ᱜᱮᱭᱟ ᱵᱤᱨ ᱠᱚ ᱟᱞᱮ ᱥᱮᱱ ᱫᱚ ᱩᱝᱠᱩ ᱟᱲᱟᱜ ᱨᱮᱠᱚ ᱟᱹᱥᱩᱞ ᱠᱚᱣᱟ ᱚᱜᱠᱟ ᱥᱩᱠᱨᱤ ᱜᱮ ᱟᱫᱚᱠᱩ ᱡᱩᱫᱤ ᱠᱚ ᱟᱲᱟᱜ ᱠᱟᱠᱚᱣᱟ ᱠᱚ ᱦᱮᱸ ᱥᱮ ᱟᱫᱚ ᱨᱟᱹᱜᱤᱜᱼᱟ ᱠᱚ ᱞᱟᱹᱭᱟ ᱠᱚᱣᱟ ᱠᱚ ᱦᱮᱸᱥᱮ ᱡᱮ ᱥᱩᱠᱨᱤ ᱠᱚᱠᱚ ᱦᱤᱡᱩᱜ ᱠᱟᱱᱟ ᱠᱚ ᱩᱴᱟᱹᱭᱟᱠᱚ
ᱦᱮᱸ ᱦᱮᱸ
ᱮᱱᱛᱮ ᱨᱮᱦᱚᱸᱚᱠᱟ ᱩᱴᱟᱹ ᱡᱟᱭᱜᱟ ᱵᱟᱹᱱᱩᱜᱼᱟ ᱛᱚ ᱤᱱᱟᱹ ᱠᱷᱟᱛᱤᱨ ᱡᱥᱛᱤ ᱵᱷᱟᱜ ᱢᱟᱱᱮ ᱠᱷᱮᱛ ᱠᱚᱨᱮ ᱠᱚ ᱩᱴᱟᱹᱣ ᱵᱟᱲᱟᱭ ᱜᱮᱭᱟ ᱠᱚ ᱚᱲᱟᱜ ᱫᱷᱟᱨᱮ ᱜᱚᱲᱮ ᱦᱮᱸᱥᱮ᱾
ᱦᱳᱭ
ᱩᱠᱟ
ᱟᱪᱪᱷᱟ ᱟᱨ ᱛᱟᱦᱚᱞᱮ ᱤᱭᱟᱹ ᱢᱤᱫᱴᱮᱱ ᱠᱟᱛᱷᱟ ᱛᱟᱷᱟᱞᱤᱧ ᱠᱩᱞᱤ ᱵᱤᱱᱟ ᱩᱸ ᱞᱟᱹᱭ ᱫᱟᱞᱤᱧ ᱡᱮ ᱱᱚᱜᱼᱚᱭ ᱛᱚᱵᱮ ᱥᱮᱸᱫᱽᱨᱟ ᱠᱚᱫᱚᱵᱮᱱ ᱪᱟᱞᱟᱣ ᱵᱟᱲᱟ ᱟᱠᱟᱱ ᱜᱮᱭᱟ ᱥᱮ?
ᱪᱮᱞᱮ ᱥᱮᱸᱫᱽᱨᱟ ᱥᱩᱠᱨᱤ ᱥᱮᱸᱫᱽᱨᱟ ᱥᱮ ᱮᱢᱱᱤ ᱜᱳᱰᱳ ᱠᱚ ᱥᱚᱨᱟᱨᱜᱟ ᱠᱚ? ᱦᱮᱸ ᱥᱮᱱ ᱢᱟᱨᱲᱟ ᱦᱩᱭ ᱠᱟᱱᱟ
ᱟᱪᱪᱷᱟ ᱟᱪᱪᱷᱟ ᱛᱟᱦᱞᱮ ᱦᱚᱜᱼᱚᱭ ᱡᱮ ᱯᱟᱹᱦᱤᱞ ᱦᱟᱯᱟᱲᱟᱢ ᱠᱚᱠᱚ ᱞᱟᱹᱭ ᱫᱟ ᱡᱮ ᱢᱟᱱᱮ ᱠᱚᱲᱟ ᱜᱤᱫᱽᱨᱟᱹᱢ ᱦᱚᱭ ᱞᱮᱱᱠᱷᱟᱱ ᱫᱚ ᱟᱡᱚᱫᱤᱭᱟᱹ ᱵᱩᱨᱩ ᱠᱷᱚᱱᱟᱜ ᱤᱭᱟᱹ ᱥᱮᱸᱨᱟ ᱠᱟᱛᱮᱫ ᱨᱩᱣᱟᱹᱲ ᱦᱤᱡᱩᱜ ᱢᱮ ᱵᱚᱞᱮ ᱛᱟᱦᱚᱞᱮ ᱟᱡᱚᱫᱤᱭᱟᱹ ᱵᱩᱨᱩ ᱥᱮᱸᱫᱽᱨᱟ ᱫᱚᱵᱮᱱ ᱪᱟᱞᱟᱣ ᱵᱟᱲᱟ ᱟᱠᱟᱱᱟ ᱥᱮ ᱵᱟᱝ?
ᱟᱡᱚᱫᱤᱭᱹ ᱵᱩᱨᱩ ᱥᱮᱸᱫᱽᱨᱟ ᱫᱚ ᱵᱟᱨᱮᱧ ᱪᱟᱵᱟᱣᱟ ᱠᱟᱱᱟ
ᱟᱪᱪᱷᱟ ᱟᱪᱪᱷᱟ ᱟᱨ ᱟᱛᱳ ᱠᱚᱨᱮᱱ ᱦᱚᱲ ᱫᱚᱠᱚ ᱪᱟᱞᱟᱜ ᱜᱮᱭᱟ ᱥᱮ ᱵᱟᱝ ᱛᱟᱦᱚᱞᱮ?
ᱟᱛᱳ ᱠᱚᱨᱮᱱ ᱦᱚᱲ ᱦᱚᱸ ᱵᱟᱹᱞᱤᱧ ᱠᱩᱞᱤᱭᱮᱫ ᱠᱚᱣᱟ ᱡᱩᱫᱤ ᱞᱟᱦᱟ ᱛᱮᱠᱚ ᱥᱮᱱ ᱵᱟᱲᱟ ᱟᱠᱟᱱ ᱜᱮᱭᱟ ᱦᱮᱸ ᱥᱮ ᱟᱫᱚ ᱵᱟᱹᱞᱤᱧ ᱠᱩᱞᱤ ᱠᱟᱫ ᱠᱚᱣᱟ ᱟᱫᱚ ᱟᱹᱞᱤᱧ ᱦᱚᱸ ᱚᱱᱠᱟ ᱵᱟᱹᱞᱤᱧ ᱛᱟᱦᱮᱱ ᱜᱮᱭᱟ ᱛᱚ ᱚᱲᱟᱜ ᱨᱮ ᱟᱫᱚ ᱠᱷᱨᱪᱟ ᱠᱚᱨᱮ ᱡᱟᱹᱥᱛᱤ ᱵᱷᱟᱜ ᱛᱟᱦᱮᱱ ᱜᱮᱭᱟ ᱥᱮ ᱦᱩᱰᱤᱧ ᱠᱷᱚᱱᱜ ᱜᱮ ᱥᱟᱨᱮ ᱪᱷᱚ ᱥᱟᱭ ᱪᱷᱚᱭ ᱵᱚᱪᱷᱚᱨ ᱠᱷᱚᱱ ᱜᱮ ᱛᱟᱦᱮᱸ ᱦᱳᱭ ᱠᱟᱱᱟ ᱦᱤᱥᱴᱮᱞ ᱨᱮ ᱟᱫᱚ ᱤᱱᱟᱹ ᱠᱷᱟ. ᱛᱤᱨ ᱵᱟᱹᱞᱤᱧ ᱠᱩᱞᱤ ᱵᱟᱲᱟ ᱮᱫ ᱠᱚᱣᱟ ᱦᱮᱸᱥᱮ
ᱟᱫᱚ ᱮᱢᱱᱤ ᱡᱩᱫᱤᱠᱚ ᱪᱟᱜᱱ ᱮᱢᱱᱤ ᱥᱮᱸᱫᱽᱨᱟ ᱵᱤᱨ ᱠᱚᱨᱮ ᱡᱩᱫᱤ
ᱦ
ᱟ ᱪᱤᱠᱟᱹᱛᱤᱞᱤᱧ ᱞᱟᱹᱭᱫᱟᱲᱮᱭᱟᱼᱟ ᱟᱡᱚᱫᱤᱭᱟ. ᱠᱚᱨᱮ ᱫᱚ ᱵᱟᱠᱚ ᱥᱮᱱ ᱠᱟᱱᱟ ᱢᱚᱱᱮ ᱠᱟᱱᱟ ᱢᱚᱱᱮ ᱫᱤᱱ ᱛᱚ ᱟᱨ ᱥᱮᱱ ᱠᱟᱱ ᱨᱮᱦᱚ ᱪᱤᱠᱟᱹᱛᱮᱵᱤᱱ ᱵᱩᱡ ᱠᱚᱣᱟ ᱦᱮᱸᱥᱮ
ᱦᱩᱸ ᱦᱩᱸ
ᱥᱮ ᱟᱯᱮᱥᱮᱫ ᱨᱮᱱ ᱦᱚᱲ ᱛᱚᱵᱮ ᱠᱚ ᱥᱮᱱ ᱵᱟᱲᱟ ᱠᱟᱱᱟ ᱥᱮ ᱵᱟᱝ ᱟᱯᱮ ᱟᱛᱳ ᱨᱮᱱ ᱦᱚᱲ ᱠᱚ
ᱵᱟᱝᱜᱮ ᱟᱞᱮ ᱟᱛᱳ ᱨᱮᱱ ᱦᱚᱲ ᱦᱚᱸ ᱚᱱᱠᱟ ᱫᱚ ᱦᱟᱸᱜ ᱵᱟᱝᱞᱤᱧ ᱟᱸᱡᱚᱢ ᱟᱠᱟᱫ ᱠᱚᱣᱟ ᱟᱫᱚ ᱠᱚᱲᱟ ᱜᱤᱫᱽᱨᱟᱹ ᱠᱚ ᱪᱟᱞᱟᱜ ᱜᱮᱭᱟ ᱛᱚ ᱟᱫᱚ ᱦᱟᱸᱜ ᱟᱫᱚ ᱟᱹᱞᱤᱧ ᱫᱚ ᱦᱟᱸᱜ ᱚᱱᱠᱟ ᱚᱲᱟᱜ ᱠᱚᱨᱮ ᱦᱚᱸ ᱛᱮᱢᱚᱱ ᱵᱟᱹᱞᱤᱧ ᱛᱟᱦᱮᱱᱟ ᱟᱫᱚ ᱵᱟᱝᱞᱤᱧ ᱟᱸᱡᱚᱢ ᱟᱠᱟᱫᱼᱟ᱾ ᱟᱪᱪᱷᱟ ᱟᱨ ᱪᱮᱫ ᱠᱚ ᱫᱚᱢᱮ ᱥᱟᱰᱮ ᱠᱟᱱᱟ ᱨᱚᱲ ᱠᱚ ᱴᱷᱤᱠ ᱴᱷᱟᱠ ᱵᱟᱝ ᱟᱸᱡᱚᱢᱚᱜ ᱠᱟᱱ ᱛᱟᱵᱤᱱᱟ
ᱨᱚᱲ ᱴᱷᱤᱠ ᱴᱷᱟᱠ ᱵᱟᱝ ᱟᱡᱚᱢᱚᱜ ᱠᱟᱱᱟ ᱥᱮ ᱪᱮᱫ
ᱦᱮᱸ ᱱᱤᱛᱚᱜ ᱫᱚ ᱴᱷᱤᱜ ᱜᱮ ᱟᱸᱡᱚᱢᱚᱜ ᱠᱟᱱᱟ ᱮᱱᱟᱱ ᱫᱚ ᱵᱟᱝ ᱟᱸᱡᱚᱢᱚᱜ ᱠᱟᱱ ᱛᱟᱦᱮᱸᱫ
ᱚ ᱯᱟᱝᱠᱷᱟ ᱫᱚ ᱮᱱᱟᱝ ᱠᱷᱚᱱ ᱟᱹᱪᱩᱨᱚᱜ ᱠᱟᱱᱟ ᱛᱚ ᱟᱫᱚ ᱥᱟᱹᱲᱤ ᱵᱤᱱ ᱟᱸᱡᱚᱢ ᱫᱟ ᱥᱮ ᱵᱟᱝ
ᱟᱪᱷᱟ ᱚᱱᱟᱜᱮ ᱡᱟᱹᱱᱤᱡ ᱥᱟᱰᱮ ᱠᱟᱱᱟ ᱟᱫᱚ ᱚᱱᱟᱜᱮ ᱦᱟᱸᱜ ᱵᱟᱹᱲᱛᱤ ᱥᱟᱰᱮ ᱠᱟᱱᱟ ᱟᱫᱚ ᱟᱵᱤᱱᱟᱜ ᱨᱚᱲ ᱫᱚ ᱦᱟᱸᱜ ᱩᱱᱟᱹᱜ ᱫᱚ ᱵᱟᱝ ᱟᱸᱡᱚᱢᱚᱜ ᱠᱟᱱ ᱛᱟᱦᱮᱜ
ᱚ ᱟᱪᱪᱷᱟ ᱟᱪᱪᱷᱟ ᱟᱪᱪᱷᱟ
ᱟᱫᱚ ᱛᱟᱦᱚᱞᱮ ᱟᱵᱤᱱ ᱫᱚ ᱥᱮᱸᱫᱽᱨᱟ ᱠᱚᱫᱚ ᱵᱟᱝᱵᱤᱱ ᱥᱮᱱ ᱟᱠᱟᱱᱟ ᱚᱱᱠᱟ ᱵᱚᱲᱚ ᱵᱚᱲᱚᱣᱟᱜ ᱫᱚ ᱵᱟᱝ
ᱵᱟ ᱵᱚᱲᱚ ᱵᱚᱲᱚᱣᱟᱜ ᱫᱚ ᱵᱟᱹᱞᱤᱧ ᱥᱮᱱ ᱵᱟᱲᱟ ᱟᱠᱟᱱᱟ ᱥᱮᱸᱫᱽᱨᱟ ᱠᱚ ᱟᱹᱞᱤᱧ ᱦᱚᱸ ᱚᱱᱠᱟ ᱫᱟᱭᱟ ᱜᱮᱞᱤᱧ ᱵᱩᱡᱷᱟᱹᱣ ᱜᱮᱭᱟ ᱜᱚᱡ ᱠᱚ ᱦᱮᱸᱥᱮ ᱮᱢᱱᱤ ᱚᱲᱟᱜ ᱠᱚᱨᱮ ᱥᱤᱢ ᱜᱚᱡ ᱠᱚ ᱞᱟᱹᱭ ᱟᱹᱞᱤᱧᱟ ᱦᱮᱸᱥᱮ ᱟᱨ ᱫᱟᱭᱟ ᱜᱮ ᱵᱩᱡᱷᱟᱹᱜ ᱜᱮᱭᱟ ᱩᱱᱠᱩ ᱜᱚᱡ ᱦᱚᱸ ᱩᱱᱠᱩᱣᱟᱜ ᱢᱤᱫᱴᱮᱱ ᱡᱤᱣᱤ ᱢᱮᱱᱟᱜ ᱛᱟᱠᱚᱣᱟ ᱥᱮ
ᱦᱳᱭ ᱦᱳᱭ ᱟᱫᱚᱵᱮᱱ ᱪᱤᱠᱟᱹᱭᱟ ᱟᱫᱚ ᱚᱱᱮ ᱵᱟᱝ ᱜᱚᱡ ᱠᱟᱛᱮᱜ ᱦᱚᱸᱛᱚ ᱵᱟᱝ ᱜᱟᱱᱚᱜᱼᱟ ᱥᱮ
ᱮᱠᱫᱚᱢᱼᱮᱠᱫᱚᱢ
ᱦᱩᱸ ᱦᱮᱸ ᱦᱳᱭᱛᱚ ᱟᱨ ᱛᱟᱦᱞᱮ ᱵᱤᱨ ᱥᱩᱠᱨᱤ ᱡᱤᱞ ᱫᱚᱵᱮᱱ ᱡᱚᱢ ᱵᱟᱲᱟ ᱟᱠᱟᱫ ᱜᱮᱭᱟ
ᱵᱟᱹᱞᱤᱧ ᱡᱚᱢ ᱵᱟᱲᱟ ᱟᱠᱟᱜᱼᱟ ᱵᱤᱨ ᱥᱩᱠᱨᱤ ᱡᱤᱞ ᱢᱟ ᱟᱫᱚ ᱞᱟᱹᱭ ᱜᱮᱭᱟ ᱠᱚᱛᱚ ᱵᱷᱟᱜᱮ ᱜᱮ ᱵᱩᱡᱷᱟᱹᱜᱼᱟ ᱟᱫᱚ ᱵᱟᱹᱞᱤᱧ ᱡᱚᱢ ᱵᱟᱲᱟ ᱟᱠᱟᱜᱼᱟ ᱛᱚ ᱟᱹᱵᱤᱱ ᱫᱚᱵᱤᱱ ᱡᱚᱢ ᱵᱟᱲᱟ ᱟᱠᱟᱜᱼᱟ ᱥᱮ ᱵᱟᱝ
ᱵᱟᱝᱜᱮ ᱟᱹᱞᱤᱧ ᱦᱚᱸ ᱵᱟᱝᱞᱤᱧ ᱡᱚᱢ ᱵᱟᱲᱟ ᱣᱟᱠᱟᱜ ᱛᱟᱠᱚᱣᱟ ᱦᱟᱸᱜ ᱵᱤᱨ ᱥᱩᱠᱨᱤ ᱡᱤᱞ ᱫᱚ
ᱪᱮᱫᱟᱜ ᱢᱟᱱᱮ ᱟᱹᱵᱤᱱ ᱪᱮᱫ ᱛᱮ ᱵᱟᱵᱤᱱ ᱡᱚᱢ ᱠᱟᱜᱼᱟ ᱥᱮ ᱢᱟᱱᱮ ᱱᱤᱡᱮ ᱜᱮ ᱡᱚᱢ ᱵᱟᱝ ᱥᱟᱱᱟᱭᱮᱫ ᱵᱤᱱᱟ
ᱟᱫᱚ ᱦᱟᱸᱜ ᱚᱠᱟ ᱨᱮᱵᱮᱱ ᱧᱟᱢ ᱠᱚᱣᱟ ᱚᱱᱠᱟ ᱢᱟᱱᱮ ᱡᱚᱢ ᱞᱮᱠᱟ ᱫᱚ ᱟᱫᱚ ᱚᱱᱠᱟ ᱜᱚᱡ ᱢᱟᱢᱟ ᱠᱚ ᱜᱚᱡ ᱠᱚᱣᱟ ᱟᱫᱚ ᱛᱟᱦᱚᱞᱮ ᱚᱠᱟ ᱨᱮᱵᱮᱱ ᱧᱟᱢ ᱠᱚᱣᱟ
ᱦᱳᱭ ᱦᱳᱭ ᱦᱳᱭ
ᱦᱩᱸ ᱛᱮᱦᱮᱧ ᱫᱚ ᱵᱟᱝᱞᱤᱧ ᱡᱚᱢ ᱵᱟᱲᱟᱣ ᱠᱟᱜ
ᱟᱫᱚ ᱟᱯᱮ ᱥᱮᱱ ᱢᱟ ᱵᱤᱨ ᱫᱤᱥᱚᱢ ᱛᱚ
ᱦᱳᱭ ᱟᱫᱚ ᱵᱤᱨ ᱫᱤᱥᱚᱢ ᱦᱩᱭ ᱠᱟᱛᱮᱜ ᱦᱚᱸᱛᱚ ᱚᱱᱮᱞᱤᱧ ᱞᱟᱹᱭ ᱠᱮᱫ ᱫᱚ ᱢᱟᱱᱮ ᱮᱢᱱᱤ ᱛᱮᱫᱚ ᱚᱱᱠᱟ ᱫᱚ ᱵᱟᱝ ᱠᱚ ᱥᱮᱸᱫᱽᱨᱟ ᱠᱚᱜᱮᱭᱟ ᱡᱩᱫᱤ ᱚᱱᱠᱟ ᱵᱟᱹᱲᱤᱡ ᱠᱚ ᱠᱟᱹᱢᱤᱭᱟ
ᱟᱪᱪᱷᱟ
ᱛᱚᱵᱮ ᱦᱟᱸᱜ ᱠᱚ ᱥᱮᱸᱫᱽᱨᱟ ᱠᱚᱜ ᱜᱮ ᱪᱚᱝ ᱟᱫᱚ ᱦᱟᱸᱜ ᱚᱱᱠᱟ ᱵᱟᱹᱲᱤᱡ ᱦᱚᱸ ᱵᱟᱝᱠᱚ ᱠᱟᱹᱢᱤ ᱵᱟᱲᱟ ᱣᱟᱠᱟᱜᱼᱟ ᱛᱚ
ᱟᱪᱪᱷᱟ ᱛᱟᱦᱞᱮ ᱟᱹᱵᱤᱱ ᱪᱮᱛᱟᱱ ᱨᱮᱫᱚ ᱟᱹᱰᱤ ᱜᱮ ᱫᱟᱭᱟ ᱢᱟᱱᱮ ᱡᱤᱵᱽᱞᱤ ᱪᱮᱛᱟᱱ ᱟᱹᱰᱤᱜᱮ ᱫᱟᱭᱟ ᱢᱮᱱᱟᱜ ᱛᱟᱵᱮᱱᱟ ᱵᱚᱞᱮ ᱨᱚᱲᱮ ᱵᱩᱡ ᱪᱮᱫ ᱠᱟᱱᱟ ᱦᱮᱸ ᱥᱮ
ᱫᱟᱭᱟ ᱫᱚᱛᱚ ᱛᱟᱦᱮᱱ ᱜᱮᱭᱟ
ᱦᱮᱸ ᱦᱮᱸ ᱦᱮᱸ ᱢᱟᱱᱮ ᱡᱚᱛᱚ ᱫᱚ ᱥᱚᱢᱟᱱ ᱫᱚ ᱵᱟᱝ ᱦᱮᱸ ᱥᱮ ᱦᱩᱸ ᱪᱮᱫ ᱵᱤᱱ ᱪᱤᱠᱟᱹᱭᱟ ᱟᱫᱚ ᱚᱱᱠᱟᱜᱮ ᱥᱮᱸᱫᱽᱨᱟ ᱠᱚ ᱫᱚᱦᱚ ᱠᱟᱜ ᱛᱟᱵᱚᱱᱟ ᱦᱮᱸ ᱥᱮ
ᱦᱳᱭ ᱦᱳᱭ
ᱛᱟᱦᱞᱮ ᱥᱮ ᱟᱯᱮ ᱥᱮᱱ ᱤᱭᱟᱹ ᱪᱮᱫ ᱠᱚ ᱞᱟᱹᱭᱟ ᱥᱟᱠᱨᱟᱛ ᱯᱮ ᱢᱟᱱᱟᱣ ᱜᱮᱭᱟ ᱥᱮ ᱵᱟᱝ
ᱥᱟᱠᱨᱟᱛ ᱢᱟᱱᱟᱣ ᱜᱮᱭᱟ ᱞᱮ ᱟᱪᱷᱟ ᱟᱯᱮ ᱥᱮᱫ ᱫᱚ ᱚᱱᱠᱟ ᱢᱟᱱᱮ ᱪᱮᱫ-ᱪᱮᱫ ᱯᱚᱨᱚᱵᱽ ᱫᱚ ᱟᱹᱰᱤ ᱢᱟᱱᱮ ᱨᱟᱹᱥᱠᱟᱹ ᱥᱟᱞᱟᱜ ᱠᱚ ᱢᱟᱱᱟᱣ ᱜᱮᱭᱟ
ᱟᱞᱮ ᱥᱮᱱ ᱢᱟ ᱥᱟᱠᱨᱟᱛ ᱟᱨ ᱥᱚᱦᱨᱟᱭ ᱟᱞᱮ ᱥᱮᱱ ᱫᱚ ᱩᱱᱟᱹᱜ ᱫᱚ ᱡᱟᱠ-ᱡᱚᱢᱚᱱ ᱢᱟᱱᱮ ᱨᱟᱹᱥᱠᱟᱹ ᱥᱟᱞᱟᱜ ᱫᱚ ᱵᱟᱠᱚ ᱢᱟᱱᱟᱣ ᱜᱮᱭᱟ ᱦᱮᱸ ᱥᱮ ᱡᱟᱦᱟᱸ ᱜᱮ ᱠᱟᱹᱢᱤ ᱯᱟᱨᱚᱢ ᱞᱮᱠᱟ ᱚᱝᱠᱟ ᱠᱚ ᱢᱟᱱᱟᱣ ᱜᱮᱭᱟ ᱠᱚ
ᱪᱮᱫ ᱦᱚᱸ ᱵᱟᱝ ᱟᱸᱡᱚᱢᱚᱜ ᱠᱟᱱᱟ ᱾ ᱟᱪᱷᱟ ᱛᱟᱦᱞᱮ ᱩᱢ ᱞᱟᱹᱭ ᱫᱟ. ᱞᱤᱧ ᱛᱟᱦᱚᱞᱮ ᱚᱱᱠᱟᱱᱟᱜ ᱯᱚᱨᱚᱵᱽ ᱠᱚ ᱵᱟᱹᱱᱩᱜ ᱠᱟᱜᱼᱟ ᱡᱟᱦᱟᱸ ᱫᱚ ᱟᱹᱰᱤ ᱨᱟᱹᱥᱠᱟᱹ ᱥᱟᱞᱟᱜ ᱠᱚ ᱢᱟᱱᱟᱣ ᱜᱮᱭᱟ
ᱵᱟᱝ ᱚᱱᱠᱟᱱᱟᱜ ᱯᱚᱨᱚᱵᱽ ᱫᱚ ᱵᱟᱹᱱᱩᱜᱼᱟ ᱮᱢᱱᱤ ᱡᱟᱦᱟᱸ ᱮᱢᱱᱤ ᱥᱚᱦᱨᱟᱭ ᱠᱚᱨᱮ ᱦᱮᱸ ᱥᱮ ᱮᱢᱱᱤ ᱠᱷᱩᱱᱴᱟᱹᱣ ᱦᱤᱞᱚᱜ ᱡᱟᱦᱟᱸ ᱯᱚᱨᱚᱵᱽ ᱠᱚ ᱮᱱᱮᱡ ᱟᱠᱚ ᱟᱨᱚ ᱟᱹᱰᱤ ᱱᱚᱣᱟ ᱮᱱᱮᱡ-ᱥᱮᱨᱮᱧ ᱠᱚ ᱢᱮᱱᱟᱜᱼᱟ ᱚᱱᱟ ᱠᱚ ᱠᱚᱨᱟᱣ ᱜᱮᱭᱟ ᱠᱚ ᱦᱮᱸ ᱥᱮ
ᱟᱪᱷᱟ
ᱟᱯᱮ ᱥᱮᱱ ᱛᱟᱦᱚᱞᱮ ᱥᱚᱦᱨᱟᱭ ᱠᱚ ᱚᱠᱟ ᱞᱮᱠᱟ ᱦᱩᱭᱩᱜᱼᱟ, ᱛᱚᱵᱮ ᱠᱟᱹᱴᱤᱡ ᱞᱟᱹᱭ ᱟᱵᱤᱱ-ᱞᱟᱹᱭ ᱟᱵᱤᱱ ᱢᱮᱥᱮ
ᱟᱞᱮ ᱥᱮᱫ ᱫᱚ ᱥᱚᱦᱨᱟᱭ ᱢᱟᱱᱮ ᱟᱞᱮ ᱥᱮᱫ ᱫᱚ ᱥᱚᱦᱨᱟᱭ ᱦᱚᱸ ᱢᱟᱱᱮ ᱟᱹᱰᱤ ᱡᱟᱠ ᱡᱚᱢᱚᱠ ᱦᱩᱭᱩᱜ ᱜᱮᱭᱟ ᱢᱟᱱᱮ ᱟᱞᱮ ᱥᱮᱫ ᱫᱚ ᱦᱟᱜ ᱢᱟᱱᱮ ᱡᱟᱦᱟᱸ ᱠᱚ ᱦᱩᱭᱩᱜ ᱜᱮᱭᱟ ᱡᱚᱛᱚ ᱜᱮ ᱟᱹᱰᱤ ᱡᱟᱠ ᱡᱚᱢᱚᱠ ᱦᱩᱭᱩᱜ ᱜᱮᱭᱟ ᱡᱮ ᱞᱮᱠᱟ ᱵᱟᱦᱟ ᱥᱚᱦᱨᱟᱭ ᱢᱟ ᱮᱢᱱᱤ ᱛᱮᱜᱮ ᱡᱟᱠ ᱡᱚᱢᱚᱠ ᱜᱮ ᱦᱩᱭᱩᱜ ᱜᱮ ᱟᱨ ᱚᱱᱟᱠᱤᱱ ᱵᱟᱛ ᱠᱟᱛᱮ ᱦᱚᱸ ᱟᱫᱚ ᱡᱟᱦᱟᱸ ᱦᱩᱰᱤᱧ-ᱦᱩᱰᱤᱧ ᱟᱜ ᱠᱚ ᱢᱮᱱᱟᱜ ᱠᱟᱜ-ᱟ ᱡᱮᱢᱚᱱ ᱥᱟ- ᱠᱨᱟᱛ ᱠᱚ ᱠᱟᱨᱟᱢ ᱠᱚ ᱚᱱᱟ ᱠᱚ ᱥᱟᱱᱟᱢᱟᱜ ᱜᱮ ᱟᱹᱰᱤ ᱡᱟᱠ-ᱡᱚᱢᱚᱠ ᱜᱮ ᱦᱩᱭᱩᱜ ᱜᱮᱭᱟ
ᱚ ᱛᱟᱦᱞᱮ ᱪᱤᱠᱟᱹ ᱮᱱᱮᱡ -ᱥᱮᱨᱮᱧ ᱠᱚ ᱛᱚᱵᱮ
ᱮᱱᱮᱡ-ᱥᱮᱨᱮᱧ
ᱦᱟᱱᱮ ᱥᱚᱦᱨᱟᱭ ᱡᱚᱠᱷᱚᱱ ᱢᱟᱱᱮ ᱮᱱᱮᱡ ᱟᱸᱜᱟ ᱭᱟᱯᱮ ᱥᱮ ᱪᱮᱫᱞᱮᱠᱟ
ᱚ ᱟᱪᱷᱟ-ᱟᱪᱷᱟ ᱥᱚᱦᱨᱟᱭ ᱡᱚᱠᱷᱚᱱ, ᱥᱚᱦᱨᱟᱭ ᱡᱚᱠᱷᱚᱱ ᱦᱚᱭ ᱟᱞᱮ ᱫᱚ ᱚᱱᱟ ᱠᱷᱩᱱᱴᱟᱹᱣ ᱢᱟᱱᱮ ᱠᱷᱩᱱᱴᱟᱹᱣ ᱠᱚ ᱪᱟᱵᱟ ᱞᱮᱱ ᱠᱷᱟᱡ ᱟᱫᱚ ᱦᱟᱜ ᱰᱟᱝᱨᱤ ᱢᱮᱨᱚᱢ ᱢᱟᱱᱮ ᱰᱟᱝᱨᱤ ᱠᱚ ᱢᱟᱱᱮ ᱛᱤᱭᱟᱹᱨ ᱠᱟᱛᱮᱜ
ᱦᱮᱸ
ᱟᱫᱚ ᱦᱟᱸᱜ ᱟᱫᱚ ᱮᱱᱮᱡ ᱢᱟᱱᱮ ᱮᱱᱮᱡ ᱞᱮ ᱫᱩᱲᱩᱵᱼᱟ, ᱟᱫᱚ ᱡᱟᱦᱟᱸᱛᱤᱥ ᱯᱮᱲᱟ ᱧᱮᱞᱼᱧᱮᱞ ᱠᱚᱠᱚ ᱦᱤᱡᱩᱜᱼᱟ᱾ ᱩᱱᱠᱩ ᱠᱚᱦᱚᱸ ᱢᱟᱱᱮ ᱥᱟᱱᱟᱢ ᱦᱚᱲ ᱜᱮ ᱥᱟᱵ ᱠᱟᱛᱮ ᱫᱚ ᱮᱱᱮᱡ ᱟᱞᱮ ᱟᱨ ᱚᱱᱮ ᱮᱱᱮᱡ ᱞᱮ ᱟᱨᱟᱢᱵᱷᱚᱭ ᱫᱚ ᱟᱫᱚ ᱦᱟᱸᱜ ᱛᱟᱨᱯᱚᱨᱮᱨ ᱫᱤᱱ ᱦᱟᱹᱵᱤᱡ ᱞᱮ ᱮᱱᱮᱡ ᱜᱮᱭᱟ ᱚᱱᱮ ᱠᱷᱩᱱᱴᱟᱹᱣ ᱫᱚᱥᱟᱨ ᱫᱤᱱ ᱦᱟᱹᱵᱤᱡ ᱜᱮ ᱟᱫᱚ ᱦᱟᱸᱜ
ᱢᱟᱱᱮ ᱮᱱᱮᱡ ᱥᱮᱛᱟᱜᱟᱯᱮ ᱥᱮ ᱪᱮᱫ?
ᱦᱚᱭ-ᱦᱚᱭ ᱮᱱᱮᱡ ᱥᱮᱛ
ᱟᱪᱷᱟ ᱟᱨ ᱡᱟᱦᱟᱸ ᱞᱟᱹᱭᱟᱠᱚ ᱪᱮᱛᱟ ᱥᱚᱦᱚᱨᱟᱭ ᱫᱚ ᱢᱚᱬᱮ ᱫᱤᱱ ᱠᱚ ᱢᱟᱱᱟ ᱜᱮᱭᱟ ᱥᱮ ᱪᱮᱫ ᱞᱟᱹᱭᱟᱠᱚ
ᱦᱚᱭ-ᱦᱚᱭ ᱟᱫᱚ ᱦᱟᱸᱜ ᱟᱭᱢᱟ ᱦᱚᱲ ᱜᱮ ᱢᱚᱲᱮ ᱫᱤᱱ ᱠᱚ ᱢᱟᱱᱟᱣ ᱜᱮᱭᱟ